ᱦᱮᱞᱳ ᱡᱚᱦᱟᱨ ᱜᱮ᱾ ᱤᱧᱟᱹᱜ ᱟᱲᱟᱝ ᱟᱸᱡᱚᱢᱚᱜ ᱠᱟᱱᱟ ᱯᱩᱥᱴᱟᱹᱣ ᱛᱮ?
ᱦᱮᱸ ᱟᱸᱡᱚᱢᱚᱜ ᱠᱟᱱᱟ᱾ ᱤᱧᱟᱹᱜ ᱟᱸᱡᱚᱢᱚᱜ ᱠᱟᱱᱟ ᱥᱮ ᱵᱟᱝ?
ᱦᱮᱸ ᱟᱸᱡᱚᱢᱚᱜ ᱠᱟᱱᱟ᱾
ᱪᱮᱫ, ᱪᱮᱫ ᱦᱚᱸ ᱵᱟᱝ ᱦᱚᱜ-ᱚᱭ ᱫᱩᱲᱩᱵ ᱵᱟᱲᱟ ᱦᱩᱭ ᱟᱠᱟᱱᱟ ᱚᱲᱟᱜ ᱨᱮᱜᱮ᱾
ᱡᱚᱢ ᱵᱟᱲᱟ ᱠᱮᱜ-ᱟ ᱯᱮ?
ᱦᱮᱸ ᱡᱚᱢ ᱵᱟᱲᱟ ᱠᱟᱛᱮᱜ ᱜᱮ ᱫᱩᱲᱩᱵ ᱵᱟᱲᱟ ᱦᱩᱭ ᱠᱟᱱᱟ ᱚᱲᱟᱜ ᱨᱮᱜᱮ᱾ ᱟᱨ, ᱟᱢ ᱪᱮᱫ? ᱩᱛᱩ ᱞᱮᱜ ᱟᱞᱮ ᱥᱩᱠᱨᱤ ᱡᱤᱞ᱾
ᱚ ᱟᱹᱰᱤ ᱥᱤᱵᱤᱞ᱾
ᱦᱩ ᱟᱢᱵᱟᱵᱩᱛᱤ ᱨᱮ ᱰᱷᱮᱨ ᱧᱚᱜ, ᱦᱟᱛᱟᱣ ᱦᱩᱭᱞᱮᱱᱟ ᱟᱫᱚ ᱚᱱᱟᱜᱮ ᱯᱷᱤᱨᱤᱡ ᱨᱮᱞᱮ ᱫᱚᱦᱚ ᱟᱠᱟᱜ ᱛᱟᱦᱮᱸᱫ᱾ ᱟᱫᱚ ᱚᱱᱟᱜᱮ ᱩᱛᱩ ᱦᱩᱭᱱᱟ ᱛᱮᱦᱤᱧ ᱫᱚ᱾
ᱚ, ᱛᱤᱱᱟᱹᱜ ᱠᱟᱛᱮᱜ ᱠᱤᱞᱳ ᱪᱟᱞᱟᱜ ᱠᱟᱱᱟ ᱟᱯᱮ ᱥᱮᱜ ᱫᱚ?
ᱟᱞᱮᱥᱮᱜ ᱢᱟᱛᱚ ᱛᱤᱱᱥᱚ ᱴᱟᱠᱟ ᱠᱟᱛᱮᱜ ᱠᱮᱡᱤ ᱪᱟᱞᱟᱜ ᱠᱟᱱᱟ᱾ ᱟᱫᱚ ᱟᱛᱩ ᱨᱮᱜᱮ ᱠᱚ ᱜᱚᱡᱽ ᱞᱮᱫᱮᱭᱟ ᱚᱱᱟ ᱟᱢᱵᱟᱵᱚᱛᱤ ᱨᱮ ᱟᱛᱳ ᱨᱮᱜᱮ ᱛᱤᱱᱥᱚ ᱴᱟᱠᱟ ᱠᱟᱛᱮ ᱞᱮ ᱦᱟᱛᱟᱣ ᱞᱮᱫᱟ᱾
ᱛᱟᱦᱚᱞᱮ ᱢᱟ ᱟᱰᱤ ᱥᱚᱥᱛᱟ᱾
ᱛᱤᱱᱟᱹᱜ ᱠᱟᱛᱮᱜ?
ᱟᱞᱮ ᱥᱮᱜ ᱫᱚ ᱥᱟᱲᱮ ᱛᱤᱱ ᱥᱚ ᱠᱟᱛᱮᱜ᱾
ᱛᱤᱱᱟᱹᱜ ᱠᱟᱛᱮᱜ?
ᱥᱟᱲᱮ ᱛᱤᱱ ᱥᱚ᱾
ᱚ ᱟᱞᱮᱥᱮᱜ ᱠᱚ ᱷᱚ ᱟᱞᱮᱥᱮᱫ ᱠᱷᱚᱱᱟᱜ ᱫᱚ ᱟᱞᱮᱥᱮᱫ ᱫᱚ ᱫᱟᱢ ᱫᱚ ᱰᱷᱮᱨ ᱜᱮᱭᱟ᱾
ᱦᱮᱸ ᱚᱱᱟᱜᱤᱧ ᱞᱟᱹᱭᱟ ᱟᱯᱮ ᱥᱮᱫ ᱫᱚ ᱟᱹᱰᱤ ᱥᱚᱥᱛᱟ ᱜᱮ᱾ ᱟᱹᱰᱤ ᱢᱟᱱᱮ ᱯᱚᱧᱪᱟᱥ ᱴᱟᱠᱟ ᱨᱮᱭᱟᱜ
ᱦᱩᱸ᱾
ᱟᱨ ᱪᱮᱜ ᱞᱮᱠᱟ ᱢᱟᱱᱟᱣ ᱦᱩᱭᱱᱟ ᱟᱢᱵᱚᱵᱚᱛᱤ ᱯᱚᱨᱚᱵᱽ?
ᱢᱟᱱᱟᱣ ᱦᱩᱭᱮᱱ ᱜᱮᱭᱟ ᱵᱷᱟᱜᱤ ᱜᱮ, ᱟᱹᱰᱤ ᱤᱭᱟᱹ ᱧᱚᱜ ᱜᱮ᱾ ᱫᱚᱢᱮ ᱡᱤᱞ ᱠᱚ ᱫᱚᱢᱮ ᱯᱮ ᱠᱮᱡᱤ ᱜᱟᱱ ᱞᱮ ᱵᱮᱵᱚᱥᱛᱟ ᱞᱮᱜᱼᱟ, ᱵᱟᱞᱮ ᱡᱚᱢ ᱪᱟᱵᱟ ᱫᱟᱲᱮᱭᱟᱫᱟ ᱩᱱᱟᱹᱜ ᱜᱟᱱ ᱦᱟᱛᱟᱣ ᱠᱟᱛᱮᱜ᱾
ᱟᱨ ᱥᱩᱠᱨᱤ ᱡᱤᱞ ᱥᱩᱢᱩᱝ ᱜᱮᱞᱮ ᱦᱟᱛᱟᱣ ᱞᱟᱜᱼᱟ
ᱦᱮᱸ ᱟᱫᱚ ᱥᱩᱠᱨᱤ ᱡᱤᱞ ᱫᱚ ᱵᱟᱝ ᱧᱟᱢᱚᱜᱼᱟ ᱛᱚ ᱮᱢᱱᱤ ᱫᱤᱱ ᱠᱚᱨᱮ ᱫᱚ ᱮᱴᱟᱜ ᱡᱤᱞ ᱫᱚ ᱧᱟᱢᱚᱜ ᱜᱮᱭᱟ ᱟᱨ ᱥᱩᱠᱨᱤ ᱡᱤᱞ ᱫᱚ ᱚᱱᱮ ᱱᱚᱝᱠᱟ ᱯᱚᱨᱚᱵᱽ ᱠᱚᱨᱮ ᱪᱷᱟᱲᱟ ᱵᱟᱝ ᱧᱟᱢᱚᱜᱼᱟ
ᱚ ᱟᱨ ᱪᱮᱫ ᱡᱤᱞ ᱠᱚᱯᱮ ᱦᱟᱛᱟᱣ ᱞᱟᱜᱼᱟ
ᱟᱫᱚ ᱯᱚᱨᱚᱵᱽ ᱨᱮᱫᱚ ᱮᱴᱟᱜᱟᱜ ᱫᱚ ᱵᱟᱞᱮ ᱦᱟᱛᱟᱣ ᱞᱮᱫᱟ ᱞᱟᱹᱭ ᱛᱟᱞᱮ ᱟᱹᱰᱤ ᱫᱤᱱ ᱵᱟᱝ ᱤᱭᱟᱹ ᱦᱩᱭ ᱠᱟᱱᱟ ᱚᱱᱟ ᱥᱩᱠᱨᱤ ᱡᱤᱞ ᱜᱮᱵᱚᱱ ᱦᱟᱛᱟᱣᱟ ᱦᱩ ᱮᱴᱟᱜᱟᱜ ᱢᱟᱛᱚ ᱧᱟᱢᱚᱜ ᱜᱮᱭᱟ ᱮᱢᱱᱤ ᱯᱳᱞᱴ ᱡᱤᱞ ᱠᱚ ᱢᱟᱛᱚ ᱡᱟᱦᱟᱸ ᱛᱤᱥ ᱜᱮ ᱪᱟᱞᱟᱣ ᱠᱟᱛᱮᱫ ᱠᱤᱨᱤᱧ ᱞᱮᱠᱷᱟᱱ ᱜᱮ ᱥᱩᱠᱨᱤ ᱡᱤᱞ ᱠᱚᱫᱚ ᱚᱱᱠᱟ ᱫᱚ ᱵᱟᱝ ᱧᱟᱢᱚᱜ ᱜᱮᱭᱟ
ᱚ ᱟᱯᱮᱥᱮᱫ ᱫᱚ ᱩᱱᱠᱩ ᱞᱟᱹᱴᱩ ᱥᱩᱠᱨᱤ ᱥᱮ ᱠᱟᱹᱴᱤᱡ ᱥᱩᱠᱨᱤ
ᱦᱩ ᱩᱱᱠᱩᱨᱮᱱ ᱫᱚ ᱵᱟᱝᱫᱚ ᱢᱟᱨᱟᱝ ᱥᱩᱠᱨᱤ ᱛᱟᱦᱮ ᱠᱟᱱᱟ ᱩᱱᱠᱩ ᱞᱟᱹᱴᱩ ᱠᱚ
ᱞᱟᱹᱴᱩ ᱜᱮ ᱡᱟᱱᱤᱡ ᱮ ᱛᱟᱦᱮ ᱞᱮᱱᱟᱭ ᱟᱫᱚ ᱤᱧ ᱫᱚ ᱵᱟᱹᱧ ᱧᱮᱞ ᱠᱟᱫᱮ ᱛᱟᱠᱚ ᱛᱟᱦᱮᱸᱫ ᱟᱫᱚ ᱚᱰᱟᱨ ᱫᱚᱦᱚ ᱠᱟᱛᱦᱮ ᱮ ᱥᱩᱠᱨᱤ ᱡᱤᱞ
ᱟᱪᱪᱷᱟ
ᱟᱯᱮ ᱪᱮᱫ ᱞᱮᱠᱟ ᱯᱮ ᱢᱟᱱᱟᱣ ᱠᱮᱫᱟ ᱟᱢᱵᱟᱵᱚᱛᱤ ᱯᱚᱨᱚᱵᱽ
ᱟᱞᱮ ᱥᱮᱫ ᱫᱚ ᱵᱟᱝ ᱦᱩᱭᱩᱜᱼᱟ
ᱚ ᱠᱟᱱᱴᱷᱟᱲ ᱠᱚᱦᱚᱸ ᱵᱟᱠᱚ ᱡᱚᱢ ᱜᱮᱭᱟ ᱩᱱ ᱥᱚᱢᱚᱭ ᱥᱮ ᱵᱟᱝᱠᱚ ᱢᱟᱱᱟᱣ ᱜᱮ ᱵᱟᱝ
ᱵᱟ ᱢᱟᱱᱟᱣ ᱜᱮ ᱵᱟᱠᱚ ᱢᱟᱱᱟᱣᱟ
ᱦᱩ ᱦᱩ
ᱫᱟᱠᱟ ᱠᱚ ᱡᱚᱢ ᱵᱟᱲᱟ ᱦᱩᱭ ᱠᱟᱱᱟ ᱥᱮ ᱟᱹᱣᱨᱤ
ᱦᱮᱸ ᱡᱚᱢ ᱵᱟᱲᱟ ᱦᱩᱭ ᱠᱟᱱᱟ ᱟᱨ ᱪᱮᱫ ᱠᱚᱯᱮ ᱪᱤᱠᱟᱹᱭ ᱜᱮᱭᱟ ᱱᱚᱣᱟ ᱯᱟᱨᱟᱵᱽ ᱨᱮ
ᱚᱠᱟᱨᱮ
ᱱᱚᱣᱟ ᱯᱟᱨᱟᱵᱽ ᱨᱮ ᱪᱮᱫ ᱠᱚᱯᱮ ᱪᱤᱠᱟᱹᱭ ᱜᱮᱭᱟ
ᱟᱨ ᱱᱚᱣᱟ ᱯᱚᱨᱚᱵᱽ ᱨᱮ
ᱦᱮᱸ
ᱟᱨ ᱠᱤᱪᱷᱩ ᱪᱮᱫ ᱜᱮ ᱵᱟᱝ ᱚᱱᱟ ᱩᱱᱫᱚ ᱯᱚᱨᱚᱵᱽ ᱢᱟᱱᱟᱣ ᱜᱮ ᱡᱚᱢ ᱵᱟᱲᱟᱟᱜ ᱜᱮ ᱦᱩᱭᱩᱜᱼᱟ ᱱᱚᱣᱟ ᱯᱚᱨᱚᱵᱽ ᱫᱚ
ᱚᱱᱠᱟᱱᱟᱜ ᱠᱤᱪᱷᱩ ᱫᱚ ᱪᱮᱫ ᱦᱚᱸ ᱵᱟᱝ ᱦᱩᱭᱩᱜᱼᱟ ᱠᱟᱹᱢᱤ ᱜᱮᱭᱟ ᱠᱚ ᱦᱳᱭᱛᱳ ᱩᱱᱟᱹᱜ ᱫᱚ ᱵᱟᱲᱟᱭ ᱫᱚ ᱵᱟᱹᱱᱩᱜ ᱠᱟᱫᱟ
ᱟᱪᱪᱷᱟ ᱟᱯᱮ ᱴᱚᱴᱷᱟ ᱨᱮᱫᱚ ᱜᱚᱴᱟᱜᱮ ᱦᱩᱭᱩᱜ ᱜᱮᱭᱟ ᱛᱚ ᱱᱚᱣᱟ ᱯᱟᱨᱟᱵᱽ
ᱦᱮᱸ ᱟᱞᱮ ᱴᱚᱴᱷᱟ ᱨᱮᱫᱚ ᱱᱚᱣᱟ ᱠᱚᱨᱮ ᱜᱚᱴᱟ ᱜᱮ ᱦᱩᱭᱩᱜᱼᱟ
ᱚ ᱦᱚᱸ ᱥᱩᱨ ᱫᱤᱱᱨᱮ ᱛᱤᱭᱟᱹᱜᱚᱜ ᱠᱟᱱᱟ ᱦᱩᱞ ᱢᱟᱦᱟ ᱪᱮᱫ ᱞᱮᱠᱟ ᱯᱮ ᱢᱟᱱᱟᱣ ᱜᱮᱭᱟ ᱚᱱᱛᱮ ᱫᱚ
ᱦᱮᱸ ᱦᱩᱞ ᱦᱩᱞ ᱢᱟᱦᱟ ᱢᱟᱱᱟᱣᱟᱞᱮ ᱦᱩᱞ ᱢᱟᱦᱟ ᱥᱟᱶᱛᱮ ᱦᱤᱱᱟᱹ ᱱᱤᱭᱟᱹ ᱞᱟᱠᱪᱟᱨ ᱟᱠᱷᱲᱟ ᱠᱚᱞᱮ ᱫᱚᱦᱚ ᱠᱟᱜ ᱜᱮᱭᱟ ᱚᱱᱟ ᱤᱭᱟᱹ ᱠᱚ ᱛᱟᱦᱮᱱ ᱜᱮᱭᱟ ᱞᱟᱠᱪᱟᱨ ᱜᱟᱞᱚᱪ ᱟᱠᱷᱲᱟ ᱠᱚ ᱟᱯᱮ ᱥᱮᱫ ᱦᱩᱞ ᱢᱟᱦᱟ ᱯᱮ ᱢᱟᱱᱟᱣ ᱜᱮᱭᱟ ᱥᱮ ᱵᱟᱝ
ᱦᱮᱸ ᱢᱟᱱᱟᱣ ᱜᱮᱭᱟᱞᱮ ᱢᱮᱱᱠᱷᱟᱱ ᱞᱟᱠᱪᱟᱨ ᱟᱠᱷᱲᱟ ᱫᱚ ᱚᱱᱠᱟ ᱫᱚ ᱵᱟᱝᱼᱟ ᱵᱚᱸᱜᱟ ᱵᱩᱨᱩ ᱟᱨ ᱦᱮᱸ ᱢᱤᱫ ᱵᱟᱨ ᱟᱠᱷᱲᱟ ᱠᱚ ᱮᱱᱮᱡᱟ ᱟᱨ ᱦᱩᱭ ᱮᱱᱟ
ᱦᱮᱸ ᱚᱱᱠᱟᱜᱮ ᱫᱚᱢᱮ ᱜᱟᱱ ᱫᱚ ᱵᱟᱝ ᱟᱞᱮ ᱦᱚᱸ ᱟᱹᱛᱩ ᱥᱩᱢᱩᱝ ᱦᱚᱲ ᱠᱚᱛᱮᱜᱮ
ᱟᱹᱰᱤ ᱜᱟᱱ ᱡᱟᱭᱜᱟ ᱨᱮ ᱧᱮᱞ ᱦᱩᱭ ᱟᱠᱟᱱᱟ ᱛᱚ ᱢᱤᱫ ᱧᱤᱫᱟᱹ ᱠᱚ ᱮᱱᱮᱡᱟ
ᱵᱟ ᱚᱱᱠᱟ ᱫᱚ ᱱᱚᱣᱟ ᱠᱚᱨᱮ ᱫᱚ ᱵᱟᱞᱮ ᱚᱱᱠᱟ ᱵᱟᱲᱟᱭᱟ ᱱᱚᱣᱟ ᱠᱚ ᱠᱟᱹᱢᱤ ᱥᱩᱢᱟᱹᱭ ᱫᱚ
ᱢᱟᱨᱟᱝ ᱥᱚᱦᱚᱨ ᱵᱟᱡᱟᱨ ᱠᱚᱨᱮ ᱧᱮᱞ ᱦᱩᱭ ᱟᱠᱟᱱᱟ ᱞᱟᱦᱟ ᱛᱮᱫᱚ ᱢᱤᱫ ᱧᱤᱫᱟᱹ ᱮᱱᱮᱡ ᱠᱚ ᱦᱮᱯᱨᱟᱣ ᱥᱮᱢ ᱞᱟᱹᱭ ᱢᱟᱱᱮ ᱨᱟᱹᱥᱠᱟᱹ ᱛᱮ ᱥᱮᱪᱮᱫ ᱛᱮ ᱢᱤᱫ ᱧᱤᱫᱟᱹ ᱠᱚ ᱮᱱᱮᱡᱮᱫ ᱛᱟᱦᱮᱸᱫ ᱟᱫᱚ ᱱᱤᱛᱚᱝ ᱫᱤᱱ ᱫᱤᱱ ᱛᱮ ᱟᱨᱩ ᱧᱮᱞ ᱠᱟᱱᱟ ᱡᱮ ᱱᱤᱛᱚᱝ ᱫᱚ ᱠᱚᱢ ᱢᱟᱱᱮ ᱢᱤᱫ ᱧᱤᱫᱟᱹ ᱫᱚ ᱵᱟᱝ ᱠᱟᱛᱮᱫ ᱤᱱᱟᱹ ᱯᱮ ᱯᱩᱱ ᱜᱷᱚᱱᱴᱟ ᱠᱚ ᱮᱱᱮᱡᱟ ᱟᱨ ᱦᱩᱭ ᱮᱱᱟ ᱮᱠᱪᱩᱞᱤ ᱤᱧ ᱢᱟᱧ ᱞᱟᱹᱭ ᱞᱟᱹᱭᱟ ᱮᱱᱮᱡ ᱫᱚ ᱚᱱᱠᱟ ᱫᱚ ᱵᱟᱝ ᱫᱚᱨᱠᱟᱨ ᱛᱟᱦᱮᱸ ᱠᱟᱱ ᱛᱟᱵᱚᱱᱟ
ᱦᱮᱸ ᱚᱱᱠᱟ ᱩᱱᱟᱹᱜ ᱜᱟᱱ ᱫᱚ ᱵᱟᱝ ᱞᱟᱠᱪᱟᱨ ᱞᱮᱠᱟ ᱛᱮ ᱢᱤᱫ ᱜᱷᱟᱹᱲᱤᱡ ᱫᱚ ᱜᱟᱱᱚᱜ ᱜᱮᱭᱟ ᱚᱱᱠᱟ ᱠᱚᱢ ᱧᱚᱜ ᱫᱚ ᱠᱤᱱᱛᱩ ᱢᱤᱫ ᱧᱤᱫᱟᱹ ᱥᱮ ᱚᱱᱠᱟ ᱫᱚ
ᱵᱟᱝ ᱜᱮ ᱦᱮᱸ ᱟᱨ ᱟᱨ ᱪᱮᱫ ᱠᱚ ᱪᱤᱠᱟᱹ ᱦᱩᱭᱩᱜ ᱠᱟᱱᱟ ᱟᱯᱮ ᱫᱚ ᱦᱩᱲᱩ ᱪᱟᱥ ᱵᱟᱥ ᱠᱚ ᱫᱚ ᱪᱮᱫ ᱞᱮᱠᱟ ᱮᱨ ᱠᱮᱜᱼᱟ ᱠᱚ
ᱟᱞᱮ ᱥᱮᱫ ᱢᱟᱛᱚ ᱪᱟᱸᱫᱳ ᱵᱚᱸᱜᱟ ᱵᱟᱭ ᱫᱟᱭᱟᱣ ᱟᱞᱮ ᱠᱟᱱᱟ ᱫᱟᱜ ᱡᱟᱹᱲᱤ ᱜᱮ ᱱᱚᱜᱼᱚᱭ ᱱᱚᱝᱠᱟ ᱚᱱᱟ ᱠᱷᱟᱹᱛᱤᱨ ᱜᱮ ᱵᱟᱞᱮ ᱤᱭᱟᱹ ᱫᱟᱲᱮ ᱟᱠᱟᱫᱟ ᱟᱨ ᱫᱟᱜ ᱵᱷᱚᱨᱥᱟ ᱨᱮ ᱜᱮ ᱪᱟᱥ ᱵᱟᱥ ᱢᱟ
ᱚ ᱛᱚᱞᱟ ᱠᱚ ᱵᱟᱵᱮ ᱜᱤᱰᱤᱭᱟᱠᱟᱫᱟ
ᱛᱚᱞᱟ ᱟᱹᱣᱨᱤ ᱜᱤᱰᱤ ᱦᱩᱭᱩᱜᱼᱟ ᱚᱱᱠᱟ ᱫᱟᱜ ᱜᱮ ᱵᱟᱭ ᱴᱷᱤᱠ ᱴᱷᱤᱠ ᱴᱷᱟᱠ ᱵᱟᱭ ᱫᱟᱜᱮᱜᱼᱟ ᱚᱱᱟ ᱠᱷᱟᱹᱛᱤᱨ ᱜᱮ ᱵᱟᱝ ᱜᱤᱰᱤ ᱦᱩᱭ ᱟᱠᱟᱱᱟ
ᱚ ᱦᱚᱸ ᱟᱞᱮ ᱥᱮᱫ ᱫᱚ ᱛᱚᱞᱟ ᱫᱚᱞᱮ ᱜᱤᱰᱤ ᱠᱟᱜᱼᱟ ᱢᱮᱱᱠᱷᱟᱱ ᱦᱟᱯᱮ ᱮ ᱛᱚᱞᱟ ᱠᱚᱢᱟ ᱦᱟᱨᱟ ᱡᱟᱨᱣᱟᱜ ᱠᱟᱱᱟ ᱟᱨ ᱫᱟᱜ ᱠᱚ ᱦᱚᱸ ᱵᱟᱭ ᱫᱟᱜ ᱡᱟᱹᱰᱤᱭᱮᱫᱼᱟ ᱟᱫᱚ ᱪᱮᱫ ᱞᱮᱠᱟ ᱱᱟᱜ ᱟᱜᱟᱢ ᱫᱤᱱ ᱜᱮ ᱧᱮᱞ ᱦᱩᱭᱩᱜᱼᱟ
ᱦᱩᱸ ᱪᱟᱸᱫᱚ ᱵᱚᱸᱜᱟᱣᱟᱜ ᱛᱤ ᱨᱮ ᱜᱮ ᱵᱟᱝ
ᱦᱮᱸ ᱟᱫᱚ ᱟᱯᱮ ᱫᱚ ᱥᱮᱨᱢᱟ ᱡᱟᱹᱲᱤ ᱵᱷᱚᱨᱥᱟ ᱜᱮ ᱥᱮ ᱤᱭᱟᱹ ᱦᱚᱸ ᱥᱟᱢᱵᱟᱨᱥᱮᱞ ᱥᱮ ᱠᱮᱱᱮᱞ ᱠᱚ ᱨᱮᱱᱟᱜ ᱫᱟᱜ ᱠᱚᱛᱮ ᱜᱮᱯᱮ ᱪᱟᱥ
ᱚᱱᱠᱟ ᱚᱱᱟ ᱪᱟᱸᱫᱳ ᱵᱚᱸᱜᱟ ᱵᱷᱚᱨᱥᱟ ᱨᱮ ᱜᱮ ᱟᱫᱚ ᱫᱟᱜ ᱡᱟ ᱚᱱᱠᱟ ᱠᱮᱱᱮᱞ ᱫᱟᱜ ᱠᱚ ᱥᱮ ᱥᱟᱵᱢᱟᱨᱥᱟᱞ ᱢᱤᱱᱤ ᱠᱚᱫᱚ ᱵᱮᱵᱚᱥᱛᱷᱟ ᱫᱚ ᱵᱟᱹᱱᱩᱜ ᱟᱠᱟᱜᱼᱟ ᱚᱠᱟᱴᱟᱜ ᱦᱚᱸ
ᱟᱪᱪᱷᱟ
ᱟᱨ ᱟᱯᱮ ᱥᱮᱫ ᱫᱚ ᱪᱟᱥ ᱫᱚ ᱚᱠᱟ ᱞᱮᱠᱟ ᱵᱟᱨ ᱫᱷᱟᱣ ᱯᱮ ᱪᱟᱥᱟ ᱥᱮ ᱱᱚᱣᱟ ᱢᱤᱫ ᱫᱷᱟᱣ ᱜᱮ ᱱᱚᱣᱟ ᱟᱥᱟᱲ ᱵᱚᱸᱜᱟ ᱜᱮ
ᱟᱞᱮ ᱫᱚ ᱟᱥᱟᱲ ᱵᱚᱸᱜᱟ ᱜᱮ ᱪᱟᱥ ᱛᱟᱞᱮ ᱢᱤᱫᱷᱟᱣ ᱜᱮ ᱟᱯᱮ ᱥᱮᱫ ᱫᱚ
ᱟᱞᱮ ᱥᱮᱫ ᱦᱚᱸ ᱢᱤᱫ ᱫᱷᱟᱣ ᱜᱮ ᱚᱱᱠᱟ ᱫᱟᱜ ᱨᱮᱭᱟᱜ ᱤᱭᱟᱹ ᱠᱚ ᱵᱮᱵᱚᱥᱷᱟ ᱫᱚ ᱵᱟᱹᱱᱩᱜᱼᱟ ᱛᱚ
ᱚ ᱟᱨ ᱤᱭᱟᱹ ᱥᱚᱵᱽᱡᱤ ᱠᱚ ᱫᱚ ᱯᱮ ᱪᱟᱥ ᱟᱥᱮ ᱵᱟᱝ
ᱥᱚᱵᱽᱡᱤ ᱠᱚ ᱫᱚ ᱚᱱᱠᱟ ᱫᱚ ᱪᱟᱥ ᱫᱚ ᱵᱟᱝ ᱦᱩᱭᱩᱜᱼᱟ ᱟᱫᱚ ᱚᱱᱟ ᱫᱚ ᱡᱟᱦᱟᱸᱭ ᱚᱲᱟᱜ ᱨᱮ ᱩᱛᱩ ᱡᱚᱢ ᱞᱮᱠᱟ ᱨᱚᱦᱚᱭ ᱵᱟᱲᱟ ᱠᱟᱜᱼᱟ ᱞᱮ ᱚᱱᱟ ᱠᱚ ᱛᱟᱦᱮᱸᱱᱟ ᱥᱟᱶᱛᱮ ᱵᱟᱲᱜᱮ ᱠᱚ ᱨᱮ ᱚᱱᱮ ᱠᱚᱸᱰᱷᱟ ᱦᱚᱛᱚᱫ ᱠᱚ ᱡᱟ ᱛᱟᱦᱮᱸᱱ ᱤᱱᱟᱹ ᱠᱚ ᱜᱮ ᱠᱚᱱᱰᱷᱟ ᱦᱚᱛᱚᱫ ᱯᱩᱨᱟᱹᱭ ᱠᱚ ᱞᱮ ᱨᱚᱦᱚᱭ ᱵᱟᱲᱟ ᱠᱟᱜᱼᱟ ᱤᱱᱠᱟᱹ ᱠᱟᱛᱮᱫ ᱜᱮ ᱥᱚᱵᱽᱡᱤ ᱫᱚ ᱟᱨ ᱚᱱᱠᱟ ᱫᱚ ᱪᱟᱥ ᱫᱚ ᱵᱟᱝᱠᱚ ᱤᱭᱟᱹᱭ ᱜᱮᱭᱟ
ᱠᱚᱢ ᱠᱚᱢ ᱚᱱᱠᱟ ᱦᱚᱲ ᱢᱤᱫ ᱵᱟᱨ ᱟᱹᱛᱩ ᱠᱚ ᱨᱮ ᱦᱮᱱᱟᱜ ᱠᱚᱣᱟ ᱩᱱᱠᱩ ᱡᱟᱦᱟᱸᱭ ᱠᱚ ᱪᱟᱥᱟ ᱟᱠᱷᱨᱤᱧ ᱵᱟᱲᱟ ᱞᱮᱠᱟ ᱠᱷᱟᱱ ᱫᱚ ᱵᱟᱝ ᱚᱱᱠᱟ ᱵᱟᱝ ᱥᱮᱫ ᱜᱮ ᱡᱚᱛᱚ ᱜᱮ
ᱚᱱᱟ ᱦᱚᱸ
ᱟᱨ ᱟᱯᱮ ᱥᱮᱫ ᱫᱚ ᱚᱠᱟ ᱞᱮᱠᱟ ᱱᱚᱣᱟ ᱩᱛᱩ ᱠᱚ ᱨᱮᱱᱟᱜ ᱪᱟᱥ ᱠᱚ ᱫᱚ
ᱱᱚᱣᱟ ᱟᱥᱟᱲ ᱵᱚᱸᱜᱟ ᱡᱚᱠᱷᱚᱡ ᱜᱮ ᱵᱟᱲᱜᱮ ᱠᱚᱨᱮ ᱥᱟᱹᱨᱩ ᱠᱚ ᱟᱨ ᱡᱟᱦᱟᱸᱱᱟᱜ ᱥᱩᱵᱽᱡᱤ ᱠᱚ ᱫᱚ ᱠᱷᱩᱵ ᱮᱠᱴᱟ ᱫᱚ ᱵᱟᱝ ᱟᱨ ᱟᱫᱚ ᱦᱚᱸᱜ ᱼᱚᱭ ᱤᱭᱟᱹ ᱨᱮ ᱡᱟᱹᱯᱩᱫ ᱫᱤᱱ ᱨᱮ ᱡᱟᱜᱮ ᱥᱚᱵᱽᱡᱤ ᱠᱚ ᱨᱚᱦᱚᱭ ᱠᱟᱜ ᱦᱳᱭᱳᱜᱼᱟ ᱤᱱᱟᱹ ᱠᱚ ᱜᱮ ᱟᱨ ᱚᱱᱠᱟ ᱪᱟᱥ ᱫᱚ ᱵᱟᱝᱠᱚ ᱪᱟᱥᱟ ᱟᱹᱰᱤ ᱢᱤᱢᱤᱫᱴᱟᱝ ᱦᱚᱲ ᱡᱟᱦᱟᱸᱭ ᱫᱚ ᱮ ᱢᱟᱱᱮ ᱵᱟᱹᱱᱤᱡᱽ ᱵᱮᱵᱥᱟ ᱞᱟᱹᱜᱤᱫ ᱠᱚ ᱪᱟᱥ ᱠᱷᱟᱱ ᱵᱟᱝᱠᱷᱟᱱ ᱩᱛᱩ ᱡᱚᱢ ᱞᱟᱹᱜᱤᱫ ᱦᱚᱸ ᱚᱱᱠᱟ ᱫᱚ ᱵᱟᱠᱚ ᱪᱟᱥᱟ ᱦᱚᱲ
ᱦᱮᱸ ᱟᱨ ᱚᱝᱠᱟ ᱫᱚ ᱡᱚᱱᱰᱨᱟ ᱠᱚ ᱨᱚᱦᱚᱭ ᱵᱟᱲᱟᱭᱮᱫ ᱜᱮ ᱛᱟᱦᱮᱸᱜ ᱠᱚ ᱢᱟᱲᱟᱝ ᱢᱟᱲᱟᱝ ᱟᱫᱚ ᱱᱮᱛᱟᱨ ᱫᱚ ᱧᱮᱞᱚᱜ ᱠᱟᱱᱟ ᱩᱱᱠᱩ ᱦᱚᱸ ᱵᱟᱠᱚ ᱨᱚᱦᱚᱭᱮᱜᱼᱟ᱾ ᱠᱚᱢ ᱟᱠᱟᱱᱟ ᱟᱯᱮ ᱥᱮᱫ ᱫᱚ ᱡᱚᱱᱰᱨᱟ ᱠᱚᱫᱚ ᱠᱚ ᱨᱚᱦᱚᱭᱟ ᱥᱮ ᱵᱟᱝ?
ᱡᱚᱸᱰᱨᱟ ᱠᱚᱫᱚ ᱞᱟᱦᱟᱛᱮ ᱤᱭᱟᱹ ᱞᱟᱦᱟ ᱧᱚᱜ ᱫᱚ ᱨᱚᱦᱚᱭ ᱵᱟᱲᱟᱭᱮᱫ ᱜᱮ ᱱᱮᱛᱟᱨ ᱫᱚ ᱡᱚᱸᱰᱨᱟ ᱠᱚᱦᱚᱸ ᱵᱟᱹᱧ ᱧᱮᱞ ᱮᱫᱟ ᱵᱟᱲᱜᱮ ᱠᱚᱨᱮ ᱡᱚᱸᱰᱨᱟ ᱠᱚᱦᱚᱸ ᱠᱚᱟ ᱪᱟᱵᱟᱭᱮᱱ ᱪᱚ ᱥᱮ ᱡᱚᱢ ᱠᱚ ᱵᱟᱹᱜᱤ ᱠᱮᱫᱟ ᱵᱟᱹᱧ ᱵᱟᱹᱧ ᱞᱟᱹᱭ ᱫᱟᱲᱮᱭᱟᱜ ᱠᱟᱱᱟ ᱚᱱᱟᱫᱚ
ᱵᱟᱝ ᱡᱚᱢ ᱫᱚ ᱵᱟᱠᱚ ᱵᱟᱹᱜᱤ ᱠᱟᱜᱼᱟ ᱡᱚᱢ ᱫᱚᱠᱚ ᱡᱚᱢᱮᱜ ᱵᱟᱝ ᱡᱚᱢ ᱫᱚ ᱵᱟᱠᱚ ᱵᱟᱹᱜᱤ ᱠᱟᱜᱼᱟ ᱠᱟᱨᱚᱱ ᱵᱟᱡᱟᱨ ᱨᱮ ᱧᱟᱢᱚᱜ ᱠᱟᱱᱟ ᱵᱟᱡᱟᱨ ᱨᱮ ᱫᱚᱢ ᱵᱟᱜ ᱵᱟᱨᱚ ᱢᱟᱥ ᱡᱚᱱᱰᱨᱟ ᱧᱟᱢᱚᱜ ᱠᱟᱱᱟ ᱞᱟᱦᱟᱛᱮ ᱤᱧ ᱡᱚᱠᱷᱚᱱ ᱠᱟᱹᱴᱤᱡ ᱜᱤᱧ ᱛᱟᱦᱮᱸ ᱠᱟᱱᱟ ᱩᱱ ᱡᱚᱠᱷᱚᱡ ᱫᱚ ᱧᱮᱞ ᱦᱩᱭᱩᱜ ᱠᱟᱱ ᱛᱟᱦᱮᱸᱜ ᱵᱟᱡᱟᱨ ᱠᱚᱨᱮ ᱤᱱᱟᱹ ᱡᱟᱹᱯᱩᱫ ᱡᱚᱠᱷᱚᱡ ᱠᱚ ᱚᱰᱚᱠᱮᱜᱼᱟ ᱱᱮᱛᱟᱨ ᱢᱟᱧ ᱧᱮᱞᱮᱜᱼᱟ ᱜᱚᱴᱟ ᱥᱮᱨᱢᱟ ᱜᱮᱠᱚ ᱚᱰᱚᱠᱮᱜ ᱚᱱᱟ ᱦᱚᱸ ᱵᱟᱞᱮ ᱡᱚᱱᱰᱨᱟ
ᱦᱮᱸ ᱦᱮᱸ ᱦᱚᱭᱛᱚ ᱩᱱᱠᱩ ᱫᱚ ᱚᱱᱟ ᱤᱭᱟᱹ ᱠᱟᱛᱮᱜ ᱠᱚ ᱪᱟᱥᱮᱫ ᱜᱮᱭᱟ᱾
ᱦᱮᱸ ᱥᱤᱛᱩᱝ ᱡᱚᱱᱰᱨᱟ ᱠᱚ ᱤᱭᱟᱹ ᱠᱚᱠᱚ ᱪᱟᱥᱮᱜ ᱜᱮᱭᱟ
ᱛᱟᱦᱞᱮ ᱟᱯᱮᱯᱮ ᱨᱚᱦᱚᱭ ᱜᱮᱭᱟ ᱥᱮ ᱵᱟᱝ ᱚᱲᱟᱜ ᱨᱮ ᱡᱚᱱᱰᱨᱟ
ᱟᱞᱮ ᱫᱚᱞᱮ ᱨᱚᱦᱚᱭ ᱜᱮᱭᱟ ᱟᱞᱮ ᱵᱟᱲᱜᱮ ᱠᱚᱨᱮ ᱟᱫᱚ ᱟ ᱚᱱᱟ ᱥᱩᱨ ᱥᱟᱰᱜᱮ ᱠᱚᱨᱮ ᱟᱞᱮ ᱢᱚᱛᱚᱞᱮ ᱨᱚᱦᱚᱭ ᱠᱷᱟᱹᱛᱤᱨ ᱛᱮ ᱡᱟᱜᱮ ᱡᱚᱠᱷᱚᱱ ᱯᱚᱴᱚᱜᱼᱟ ᱡᱚᱱᱰᱨᱟ ᱩᱱ ᱡᱚᱠᱷᱚᱡ ᱪᱮᱬᱮ ᱢᱤᱨᱩ ᱫᱚᱢᱮ ᱠᱚ ᱦᱤᱡᱩᱜᱼᱟ᱾
ᱦᱤᱱ
ᱟᱫᱚ ᱚᱱᱟ ᱠᱷᱟᱹᱛᱤᱨ ᱛᱮ ᱮᱸ ᱩᱱᱟᱹᱜ ᱵᱮᱥ ᱫᱚ ᱵᱟᱝᱞᱮ ᱡᱚᱢ ᱧᱟᱢᱚᱜ ᱜᱮᱭᱟ ᱢᱟᱱᱮ ᱮᱱᱛᱮ ᱨᱮᱦᱚᱸ ᱚᱲᱟᱜ ᱦᱚᱲᱠᱚ ᱞᱟᱹᱭᱟ ᱡᱮ ᱵᱟᱝ ᱠᱟᱹᱴᱤᱡ ᱫᱚ ᱨᱚᱦᱚᱭ ᱫᱚᱨᱠᱟᱨ ᱜᱮ ᱱᱤᱡᱮᱨᱟᱜ ᱵᱟᱲᱜᱮ ᱢᱮᱱᱟᱜᱼᱟ ᱛᱚ ᱟᱫᱚ ᱪᱮᱬᱮ ᱢᱟ ᱥᱮ ᱪᱮᱬᱮ ᱦᱚᱸ ᱠᱚ ᱡᱚᱢ ᱦᱚᱪᱚᱣᱟᱱ ᱟᱫᱚ ᱦᱚᱨᱚᱵᱚᱨᱚ ᱛᱮ ᱵᱟᱝᱞᱮ ᱤᱭᱟᱹ ᱦᱚᱪᱚᱣᱟᱜᱼᱟ ᱢᱟᱱᱮ ᱵᱮᱥᱴᱷᱤᱠ ᱵᱟᱝᱞᱮ ᱦᱟᱨᱟ ᱦᱚᱪᱚᱣᱟᱜᱼᱟ ᱠᱟᱨᱚᱱ ᱪᱮᱬᱮ ᱛᱚ ᱧᱮᱞ ᱪᱤᱭᱟ ᱠᱟᱜᱼᱟ ᱠᱚ ᱢᱤᱨᱩ ᱠᱚᱫᱚ ᱟᱨ ᱟᱹᱣᱨᱤ ᱵᱟᱞᱮ ᱵᱟᱞᱮ ᱚᱠᱛᱚ ᱨᱮᱜᱮ ᱫᱚᱢᱮ ᱠᱚ ᱠᱟᱴᱨᱟᱣᱟ
ᱚ ᱟᱫᱚ ᱡᱚᱱᱰᱨᱟ ᱫᱚ ᱚᱠᱟ ᱚᱠᱟ ᱥᱚᱢᱚᱭ ᱨᱮᱯᱮ ᱨᱚᱦᱚᱭ ᱠᱮᱭᱟ ᱚᱠᱛᱚ ᱫᱚ ᱚᱱᱠᱟᱱᱟᱜ
ᱟᱨ ᱱᱚᱜᱼᱚᱭ ᱡᱟᱹᱯᱩᱫ ᱡᱚᱠᱷᱚᱡ ᱱᱮᱜ ᱮ ᱱᱤᱛᱚᱜ ᱡᱟ ᱟᱱᱮ ᱠᱟᱹᱴᱤᱡ ᱦᱟᱨᱟ ᱜᱚᱫ ᱟᱠᱟᱱᱟ ᱯᱩ ᱫᱚ ᱟᱹᱣᱨᱤ ᱞᱮ ᱯᱩᱭᱟ ᱟᱨᱚ ᱦᱚᱭ ᱠᱟᱛᱮᱜ ᱠᱟᱹᱴᱤᱡ ᱠᱟᱹᱴᱤᱡ ᱧᱮᱞᱚᱜ ᱠᱟᱱᱟ ᱱᱤᱛᱚᱝ
ᱟᱨ ᱛᱤᱥ ᱠᱚᱛᱮ ᱫᱚ ᱚᱱᱟ ᱡᱚᱱᱰᱨᱟ ᱨᱮᱫᱚ ᱯᱷᱚᱴ ᱫᱚ ᱦᱩᱭᱩᱜᱼᱟ
ᱤᱱᱟᱹᱜ- ᱟ ᱥᱟᱱ ᱟᱥ ᱟᱥᱟ ᱥᱟᱱ ᱵᱚᱸᱜᱟ ᱠᱚᱥᱮᱫ ᱫᱚ ᱡᱚᱢ ᱜᱟᱱᱚᱜᱼᱟ
ᱩᱸᱦ ᱥᱟᱱᱟ ᱵᱟᱛᱚᱨ ᱫᱚ ᱥᱟᱸᱭ ᱛᱮᱜᱮ
ᱦᱮᱸ ᱵᱷᱟᱫᱚᱨ ᱫᱟᱸᱥᱟᱭ ᱦᱚᱸ ᱩᱱᱟᱹᱜ ᱡᱷᱟᱹᱞ ᱫᱚ ᱵᱟᱝᱟ ᱠᱟᱨᱚᱱ ᱢᱤᱨᱩ ᱠᱚ ᱠᱟᱴᱨᱟᱵᱟᱛᱷᱚᱱ ᱮᱱᱠᱷᱟᱱᱟ ᱵᱷᱟᱫᱚᱨ ᱥᱟᱹᱜ ᱦᱮᱸ ᱦᱮᱸ ᱵᱷᱟᱫᱚᱨ ᱦᱚᱸ ᱯᱩᱨᱟᱹ ᱫᱚ ᱱᱦᱟᱜ ᱵᱟᱝᱟ ᱮᱦᱚᱵ ᱮᱦᱚᱵ ᱯᱚᱨᱮ ᱜᱮ ᱤᱭᱟᱹ ᱦᱩᱭᱩᱜᱼᱟ᱾ ᱮᱸᱢ ᱮᱸᱞᱮ ᱤᱭᱟᱹᱭᱟ
ᱦᱩᱸ ᱟᱨ ᱟᱯᱮ ᱥᱮᱫ ᱫᱚ ᱚᱱᱟ ᱯᱚᱨᱚᱵᱽ ᱠᱚ ᱚᱠᱟ ᱞᱮᱠᱟᱯᱮ ᱢᱟᱱᱟᱣ ᱵᱟᱲᱟᱭ ᱜᱮᱭᱟ ᱚᱱᱟ ᱵᱟᱦᱟ ᱥᱚᱦᱨᱟᱭ ᱠᱚ
ᱦᱮᱸ ᱵᱟᱦᱟ ᱥᱚᱦᱨᱟᱭ ᱫᱚᱞᱮ ᱥᱚᱨᱦᱟᱭᱚᱜ ᱜᱮᱭᱟ ᱵᱟᱦᱟ ᱦᱚᱸᱞᱮ ᱵᱟᱦᱟᱜ ᱜᱮᱭᱟ ᱢᱮᱱᱠᱷᱟᱱ ᱱᱚᱛᱮ ᱪᱮᱫᱞᱮᱠᱟᱢ ᱞᱟᱹᱭᱠᱮᱜᱼᱟ ᱚᱢᱵᱚᱵᱚᱛᱤ ᱟᱞᱮᱥᱮᱫ ᱫᱚ ᱚᱢᱵᱚᱵᱚᱛᱤ ᱛᱷᱤᱨ ᱵᱟᱹᱪᱩᱜ ᱟᱱᱟ ᱟᱨ ᱵᱟᱦᱟ ᱨᱮᱦᱚᱸ ᱢᱟᱜ ᱢᱚᱬᱮ ᱫᱚ ᱵᱟᱹᱪᱩᱜ ᱟᱱᱟ
ᱦᱩᱸ
ᱥᱩᱫᱩ ᱵᱟᱦᱟ ᱥᱩᱢᱩᱝ ᱜᱮᱞᱮ ᱵᱟᱦᱟᱜᱼᱟ ᱢᱮᱱᱠᱷᱟᱱ ᱢᱚᱬᱮ ᱥᱮᱨᱢᱟ ᱨᱮ ᱢᱤᱫ ᱫᱷᱟᱹᱣ ᱵᱚᱸᱜᱟ ᱦᱩᱭᱩᱜ ᱜᱮᱭᱟ ᱚᱱᱟ ᱫᱚ ᱢᱟᱜᱢᱚᱬᱮ ᱧᱩᱛᱩᱢ ᱛᱮᱫᱚ ᱵᱟᱝ ᱢᱮᱱᱠᱷᱟᱱ ᱢᱚᱬᱮ ᱥᱮᱨᱢᱟ ᱨᱮ ᱢᱤᱫ ᱫᱷᱟᱹᱣ ᱢᱮᱨᱚᱢ ᱠᱚᱠᱚ ᱵᱚᱸᱜᱟ ᱠᱚᱜᱮᱭᱟ
ᱦᱩᱸ ᱟᱨ ᱥᱚᱨᱦᱟᱭ ᱫᱚ ᱚᱠᱟᱮᱠᱟ ᱢᱚᱬᱮ ᱫᱤᱱ ᱜᱮ ᱥᱮ ᱚᱠᱟ ᱞᱮᱠᱟ ᱯᱮ ᱢᱟᱱᱟᱣ ᱵᱟᱛᱟᱣᱟ
ᱢᱚᱬᱮ ᱫᱤᱱ ᱫᱚ ᱵᱟᱝᱟ ᱤᱱᱟᱹ ᱯᱩᱱ ᱫᱤᱱ ᱠᱷᱟᱱ ᱜᱮᱞᱮ ᱪᱷᱤᱸᱰᱟᱹᱣ ᱠᱟᱜᱼᱟ ᱢᱚᱬᱮ ᱫᱤᱱ ᱫᱚ ᱩᱛᱟᱹᱨ ᱫᱚ ᱵᱟᱝᱞᱮ ᱤᱭᱟᱹᱭᱟ
ᱟᱨ ᱟᱯᱮ ᱚᱱᱛᱮ ᱟᱞᱮᱥᱮᱫ ᱢᱚᱬᱮ ᱫᱤᱱ ᱜᱮ ᱠᱟᱹᱢᱤ ᱠᱚᱫᱚ ᱛᱟᱦᱮᱱᱟ ᱟᱫᱚ ᱮᱱᱮᱡ ᱥᱮᱨᱮᱧ ᱠᱚᱢᱟᱛᱚ ᱢᱤᱫ ᱫᱤᱱ ᱜᱮ ᱦᱩᱭᱩᱜᱼᱟ
ᱟᱨ ᱵᱟᱹᱠᱤ ᱠᱟᱹᱢᱤ ᱠᱚᱫᱚ ᱦᱩᱭᱩᱜ ᱜᱮᱭᱟ ᱮᱱᱮᱡ ᱥᱮᱨᱮᱧ ᱜᱮ ᱢᱚᱬᱮ ᱥᱤᱧ ᱠᱚ ᱮᱱᱮᱡ ᱥᱮᱨᱮᱧᱟ ᱞᱟᱹᱭ ᱟᱠᱚ ᱛᱚ
ᱛᱚ ᱢᱚᱬᱮ ᱥᱤᱧ ᱫᱚ ᱵᱟᱝ ᱦᱩᱭᱩᱜᱼᱟ ᱢᱚᱬᱮ ᱥᱤᱧ ᱢᱚᱬᱮ ᱧᱤᱫᱟᱹ ᱫᱚ ᱫᱤᱱ ᱜᱮ ᱠᱷᱩᱱᱴᱟᱹᱣ ᱢᱟᱦᱟ ᱦᱤᱞᱳᱜ ᱛᱟᱦᱮᱱᱟ ᱮᱱᱦᱤᱞᱳᱜ ᱛᱮᱫᱜᱮ ᱮᱱᱮᱡ ᱥᱮᱨᱮᱧ ᱠᱚᱫᱚ ᱦᱩᱭᱩᱜᱼᱟ ᱟᱨ ᱵᱟᱹᱠᱤ ᱫᱤᱱ ᱫᱚ ᱮᱱᱮᱡ ᱥᱮᱨᱮᱧ ᱫᱚ ᱚᱱᱠᱟ ᱫᱚ ᱵᱟᱝ ᱦᱩᱭᱩᱜᱼᱟ
ᱚ ᱦᱚ ᱞᱟᱦᱟᱛᱮ ᱟᱞᱮᱦᱚᱸ ᱟᱛᱳᱨᱤᱧ ᱧᱮᱞᱮᱫ ᱛᱟᱦᱮᱸᱫ ᱡᱚᱠᱷᱚᱱ ᱨᱟᱥᱛᱟ ᱵᱟᱞᱮ ᱰᱷᱟᱹᱞᱟᱹᱭᱞᱟᱜ ᱛᱟᱦᱮᱸᱜ ᱩᱱ ᱡᱚᱠᱷᱚᱡ ᱫᱚᱠᱚ ᱠᱷᱩᱱᱴᱟᱹᱣᱮᱫ ᱠᱚ ᱛᱟᱦᱮᱸᱜ ᱜᱮ ᱟᱫᱚ ᱮᱱᱮ ᱦᱤᱞᱳᱜ ᱠᱚ ᱮᱱᱮᱡᱮᱫ ᱛᱟᱦᱮᱸᱱ ᱢᱮᱱᱠᱷᱟᱱ ᱱᱮᱛᱟᱨ ᱫᱚ ᱠᱷᱩᱱᱴᱟᱹᱣ ᱠᱷᱩᱱᱴᱟᱹᱣ ᱦᱚᱸ ᱵᱚᱱᱫᱚᱭᱮᱱᱟ ᱨᱟᱥᱛᱟ ᱠᱚ ᱯᱤᱪ ᱠᱮᱜ ᱟ ᱮᱱ ᱮᱠᱷᱟᱱ ᱚᱠᱟ ᱥᱮᱫ ᱫᱚ ᱞᱮ ᱤᱫᱤᱭᱟ ᱟᱨ ᱥᱩᱨ ᱨᱮ ᱚᱱᱠᱟ ᱜᱚᱰᱟ ᱦᱚᱸ ᱵᱟᱹᱪᱩᱜ ᱛᱟᱞᱮᱭᱟ ᱟᱚᱸ ᱡᱮ ᱚᱸᱰᱮᱞᱮ ᱠᱷᱩᱱᱴᱟᱹᱣ ᱠᱚᱣᱟ ᱟᱫᱚ ᱥᱤᱫ ᱮᱱᱟ ᱚᱱᱟᱫᱚ ᱵᱟᱹᱭ ᱵᱟᱹᱭᱛᱮ ᱟᱫᱚ ᱧᱮᱞᱚᱜ ᱠᱟᱱᱟ ᱮᱱᱮᱡ ᱮᱱᱮᱡ ᱦᱚᱸ ᱵᱟᱝᱠᱚ ᱮᱱᱮᱡᱮᱜᱼᱟ ᱱᱮᱛᱟᱨ ᱫᱚ ᱵᱚᱸᱜᱟ ᱵᱩᱨᱩ ᱜᱮ ᱡᱟ ᱦᱩᱭᱩᱜ ᱠᱟᱱᱟ
ᱮᱱᱮᱡ ᱥᱮᱨᱮᱧ ᱦᱚᱸ ᱵᱚᱱᱫᱚ
ᱦᱚᱸ ᱚᱠᱛᱚ ᱠᱚ ᱢᱟ ᱫᱚᱞᱟᱝ ᱪᱟᱵᱟᱭᱮᱱᱟ ᱱᱤᱱᱤᱝᱠᱟᱹ ᱜᱮ ᱚᱠᱛᱚ ᱵᱚ ᱮᱢ ᱞᱟᱜ ᱛᱟᱸᱦᱮᱸᱫ ᱟᱫᱚ ᱟᱨ